ᱡᱚᱦᱟᱨ ᱜᱮ ᱟᱨ ᱜᱚᱝᱠᱮ ᱮᱸ ᱱᱟᱯᱟᱭ ᱜᱮᱭᱟ ᱵᱮᱱ ᱛᱚ?
ᱦᱳᱭ ᱜᱚᱢᱠᱮ ᱪᱟᱸᱫᱚ ᱵᱚᱸᱜᱟ ᱟᱜ ᱫᱟᱭᱟ ᱫᱩᱞᱟᱹᱲ ᱛᱮ ᱱᱟᱯᱟᱭ ᱵᱟᱲᱟ ᱜᱮ। ᱜᱚᱝᱠᱮ ᱟᱵᱮᱱ ᱜᱮ ᱪᱮᱫ ᱞᱮᱠᱟ ᱢᱮᱱᱟᱜ ᱵᱮᱱᱟ?
ᱦᱳᱭ ᱜᱚᱢᱠᱮ ᱟᱞᱤ ᱦᱚᱸ ᱪᱟᱸᱫᱳ ᱵᱚᱸᱜᱟ ᱟᱜ ᱫᱟᱭᱟ ᱫᱩᱞᱟᱸᱲ ᱛᱮ ᱼᱼ ᱟᱹᱰᱤᱜᱮ ᱱᱟᱯᱟᱭ ᱜᱮ ᱨᱤᱞᱟᱹᱢᱟᱞᱟ ᱜᱮ ᱢᱮᱱᱟᱜ ᱟᱠᱟᱫ ᱞᱤᱧᱟ।
ᱦᱳᱭ ᱦᱳᱭ ᱦᱳᱭ ᱟᱫᱚ ᱪᱟᱸᱫᱳ ᱵᱚᱸᱜᱟ ᱴᱷᱮᱱ ᱱᱚᱣᱟᱜᱮ ᱱᱮᱦᱚᱨ ᱡᱮ ᱡᱷᱚᱛᱚ ᱦᱚᱲ ᱱᱟᱯᱟᱭ ᱥᱮ ᱵᱷᱟᱜᱤ ᱼᱼ
ᱮᱠᱫᱚᱢ ᱮᱠᱫᱚᱢ ᱮᱠᱫᱚᱢ ᱜᱚᱢᱠᱮ। ᱟᱨ ᱜᱚᱝᱠᱮᱻ ᱡᱚᱢ ᱵᱟᱲᱟ ᱠᱚᱫᱚ ᱦᱩᱭ ᱠᱟᱱᱟ ᱥᱮ ᱵᱟᱝ ᱢᱟᱡᱟᱱ ᱮᱱᱟᱵᱮᱱ ᱥᱮ ᱟᱨᱤ?
ᱢᱟᱡᱟᱱ ᱫᱚ ᱟᱹᱭᱨᱤᱭᱟᱜᱼᱟ ᱜᱚᱢᱠᱮ᱾ ᱢᱟᱸᱡᱟᱱ ᱫᱚ ᱟᱹᱨᱤᱭᱟᱜᱼᱟ ᱟᱫᱚ ᱼᱼ ᱟᱵᱮᱱ ᱜᱮ ᱛᱤᱱᱟᱹᱜ ᱴᱟ ᱢᱟᱡᱟᱱ ᱱᱟᱵᱮᱱ ᱥᱮ ᱵᱮᱱ ᱟᱹᱣᱨᱤ ᱵᱮᱱ ᱢᱟᱡᱟᱱᱚᱜᱼᱟ?
ᱦᱳᱭ ᱜᱚᱢᱠᱮ ᱢᱟᱡᱟᱱ ᱫᱚᱞᱤᱧ ᱢᱟᱡᱟᱱᱟ ᱠᱟᱱ ᱜᱮᱭᱟ ᱟᱞᱤᱧ ᱫᱚ। ᱟᱨ ᱡᱟᱱᱤᱡ ᱵᱟᱹᱥᱤᱭᱟᱹᱢ ᱫᱚ ᱰᱮᱱ ᱵᱟᱹᱤᱭᱟᱹᱢ ᱠᱟᱱ ᱜᱮᱭᱟ ᱡᱟᱹᱱᱤᱡ ᱜᱚᱢᱠᱮ᱾
ᱦᱳᱭ ᱦᱳᱭ ᱦᱳᱭ ᱵᱟᱹᱥᱭᱟᱹᱢ ᱫᱚ ᱮᱱᱟᱝ ᱨᱮᱜᱮ ᱦᱩᱭ ᱠᱟᱱᱟ ᱟᱫᱚ ᱢᱟᱡᱟᱱᱚᱜ ᱦᱩᱭᱩᱜᱼᱟ ᱦᱟᱸᱜ। ᱟᱫᱚ ᱜᱚᱢᱠᱮ ᱞᱟᱹᱭᱫᱟᱹᱧ ᱫᱟᱜ ᱡᱟᱹᱲᱤ ᱠᱚᱫᱚ ᱼᱼ ᱛᱤᱱᱟᱹᱜ ᱥᱟᱺᱜᱤᱧ ᱢᱟᱱᱮ ᱪᱮᱫ ᱞᱮᱠᱟ ᱦᱩᱭᱩᱜ ᱠᱟᱱᱟ?
ᱮᱠᱫᱚᱢ ᱮᱠᱫᱚᱢ ᱫᱟᱜ ᱡᱟᱹᱲᱤ ᱠᱚᱫᱚ ᱜᱚᱢᱠᱮᱼᱼ ᱟᱹᱰᱤ ᱱᱟᱯᱟᱭ ᱜᱮ ᱢᱮᱱᱟᱜᱼᱟ ᱛᱮᱦᱮᱧ ᱦᱚᱸ ᱠᱟᱹᱴᱤᱡ ᱥᱤᱛᱩᱝ ᱧᱚᱜ ᱟᱠᱟᱜᱼᱟ। ᱦᱳᱭ ᱟᱨ ᱟᱨ ᱜᱚᱢᱠᱮ ᱞᱟᱹᱭ ᱫᱟᱞᱤᱧ ᱪᱮᱫ ᱵᱮ ᱩᱛᱩᱞᱮᱫ ᱛᱮ ᱜᱚᱢᱠᱮ?
ᱜᱚᱢᱠᱮ ᱛᱮᱦᱮᱧ ᱫᱚ ᱱᱚᱜᱚᱭ ᱫᱟᱜ ᱡᱟᱹᱲᱤ ᱵᱟᱲᱟᱭᱮᱫ ᱛᱮ ᱟᱫᱚ ᱦᱟᱹᱠᱩ ᱠᱚᱜᱮ ᱩᱛᱩ ᱵᱟᱲᱟ ᱦᱩᱭ ᱞᱮᱱᱟ।
ᱟᱪᱪᱷᱟ ᱟᱪᱪᱷᱟ
ᱜᱚᱢᱠᱮ ᱟᱵᱮᱱ ᱫᱚ ᱪᱮᱫ ᱵᱮᱱ ᱩᱛᱩ ᱞᱮᱫᱟ?
ᱟᱞᱤᱧ ᱫᱚ ᱱᱚᱠᱟ ᱠᱟᱥᱤ ᱡᱤᱞᱤᱧ ᱩᱛᱩ ᱟᱠᱟᱫ ᱛᱟᱦᱮᱸᱫ ᱾
ᱚ ᱦᱳᱭ ᱦᱳᱭ ᱾
ᱠᱟᱥᱤ ᱡᱤᱞ ᱟᱨ ᱚᱱᱟ ᱡᱟᱦᱟᱸ ᱟᱢᱥᱤ ᱪᱟᱹᱴᱱᱤ ᱾
ᱦᱳᱭ ᱦᱳᱭ
ᱦᱳᱭ ᱢᱟᱱᱮ ᱡᱟᱹᱯᱩᱛ ᱨᱮ ᱢᱟᱱᱮ ᱟᱹᱰᱤ ᱪᱮᱦᱨᱟ ᱢᱟᱱᱮ ᱥᱤᱵᱤᱞ ᱜᱮ ᱞᱮᱬᱮᱢ ᱞᱮᱬᱮᱢ ᱾
ᱦᱚᱸ ᱟᱹᱰᱤ ᱥᱤᱵᱤᱞ ᱜᱮᱵᱮᱱ ᱞᱟᱹᱭ ᱠᱮᱫ ᱫᱚ ᱜᱚᱢᱠᱮ ᱾
ᱦᱳᱭ ᱜᱚᱢᱠᱮ ᱟᱫᱚ ᱥᱤᱵᱤᱞ ᱜᱮᱞᱤᱧ ᱟᱹᱭᱠᱟᱹᱣ ᱠᱮᱜᱼᱟ ᱾ ᱢᱟᱱᱮ ᱢᱚᱱ ᱚᱱᱛᱚᱨ ᱠᱷᱚᱱᱟᱜ ᱚᱱᱟ ᱠᱷᱟᱹᱛᱤᱨ ᱛᱮ ᱾ ᱱᱚᱜᱚᱭ ᱞᱟᱹᱭ ᱦᱚᱸ ᱚᱱᱠᱟ ᱞᱤᱧ ᱞᱟᱹᱭᱟᱫ ᱵᱤᱱᱟ, ᱟᱫᱚ ᱜᱚᱝᱠᱮ ᱵᱮᱱ ᱟᱥ ᱮᱱ ᱪᱚᱝ ᱪᱮᱫ ᱪᱮᱫ ᱪᱚᱝ ᱯᱟᱞᱮ?
ᱵᱟᱵᱟ ᱟᱫᱚ ᱟᱥ ᱫᱚ ᱟᱥᱚᱜ ᱨᱮᱦᱚᱸᱢ ᱟᱫᱚ ᱱᱤᱛᱚᱜ ᱫᱚ ᱚᱠᱟᱨᱮᱵᱮᱱ ᱧᱟᱢᱟ!
ᱦᱳᱭ ᱦᱳᱭ ᱜᱚᱢᱠᱮ ᱟᱫᱚ ᱜᱚᱝᱠᱮ ᱟᱯᱮ ᱚᱱᱟ ᱟᱯᱮ ᱴᱚᱴᱷᱟ ᱠᱚᱨᱮᱫ ᱫᱚ ᱠᱟᱹᱥᱤ ᱠᱚᱫᱚ ᱠᱚ ᱜᱚᱡ ᱠᱚᱜᱮᱭᱟ ᱥᱮ ᱵᱟᱝ ᱠᱟᱹᱥᱤ ᱠᱚ?
ᱟᱞᱮ ᱴᱚᱴᱷᱟ ᱥᱮᱫ ᱫᱚ ᱱᱤᱛᱚᱜ ᱫᱚ ᱟᱹᱣᱨᱤ ᱠᱚ ᱜᱚᱡ ᱵᱟᱲᱟ ᱠᱚ ᱛᱚ ᱾ ᱜᱚᱡ ᱫᱚᱠᱚ ᱜᱚᱡ ᱠᱚᱜᱮᱭᱟ ᱟᱫᱚ! ᱱᱤᱛᱚᱜ ᱫᱚ ᱵᱟᱝᱠᱚ ᱜᱚᱡᱮᱫ ᱠᱚᱣᱟ ᱱᱤᱛᱚᱜ ᱫᱚ ᱡᱚᱛᱚ ᱦᱚᱲ ᱠᱚ ᱨᱚᱦᱚᱭ ᱵᱟᱲᱟᱭᱮᱫᱟ ᱛᱚ ᱾
ᱦᱳᱭ ᱦᱳᱭ ᱟᱪᱪᱷᱟ ᱟᱪᱪᱷᱟ ᱜᱚᱢᱠᱮ ᱟᱪᱪᱷᱟ ᱾
ᱦᱳᱭ ᱦᱳᱭ
ᱛᱟᱦᱚᱞᱮ ᱠᱟᱥᱤ ᱡᱤᱞ ᱠᱚᱫᱚᱵᱤᱱ ᱡᱚᱢ ᱵᱟᱲᱟ ᱟᱠᱟᱫᱼᱟ ᱥᱮ ᱵᱟᱝ ᱜᱚᱢᱠᱮ?
ᱦᱳᱭ ᱜᱚᱢᱠᱮ ᱡᱚᱢ ᱵᱟᱲᱟ ᱟᱠᱟᱫ ᱜᱮᱭᱟᱞᱤᱧ ᱾
ᱦᱳᱭ ᱪᱮᱫᱮ ᱞᱮᱠᱟ ᱥᱩᱵᱤᱫᱽᱞᱟ ᱜᱚᱢᱠᱮ?
ᱟᱨ ᱪᱮᱫ ᱞᱮᱠᱟᱤᱧ ᱞᱟᱹᱭᱟ ᱟᱹᱰᱤ ᱢᱚᱸᱡᱽ ᱜᱮ ᱥᱤᱵᱤᱞᱟ, ᱞᱟᱹᱵᱤᱫ ᱧᱚᱜ ᱠᱟᱹᱴᱤᱡ ᱟᱹᱰᱤ ᱪᱮᱦᱨᱟ ᱵᱩᱡᱩᱜᱼᱟ ᱾
ᱟᱪᱪᱷᱟ ᱟᱪᱪᱷᱟ ᱾ ᱢᱟᱱᱮ ᱤᱭᱟᱹ ᱞᱮᱠᱟ? ᱢᱟᱱᱮ ᱛᱩᱞᱟᱹᱢ ᱞᱮᱠᱟ ᱞᱟᱵᱤᱫ, ᱥᱮ ᱪᱮᱫ ᱞᱮᱠᱟ ᱜᱚᱢᱠᱮ?
ᱦᱳᱭ ᱦᱳᱭ ᱛᱩᱞᱟᱹᱢ ᱠᱷᱚᱱ ᱫᱚ ᱟᱨ ᱠᱟᱹᱴᱤᱡ ᱥᱚᱠᱛᱚ ᱧᱚᱜ ᱟᱫᱚ ᱩᱱᱟᱹᱜ ᱛᱩᱞᱟᱹᱢ ᱫᱚ ᱵᱟᱝ ᱾ ᱦᱤᱡᱩᱜᱼᱟ ᱾
ᱟᱪᱪᱷᱟ ᱟᱪᱪᱷᱟ ᱟᱪᱪᱷᱟ ᱦᱳᱭ ᱦᱳᱭ ᱦᱳᱭ ᱾
ᱟᱛᱚ ᱜᱚᱝᱠᱮ ᱞᱟᱹᱭ ᱫᱟᱞᱤᱧ ᱱᱚᱜᱼᱚᱭ ᱱᱤᱛᱚᱜ ᱫᱚ ᱫᱟᱜ ᱡᱟᱹᱯᱩᱫ ᱫᱤᱱ ᱟᱫᱚ!
ᱟᱯᱮᱥᱮᱫ ᱚᱱ ᱵᱩᱨᱩ ᱫᱤᱥᱚᱢ ᱥᱮ ᱴᱟᱺᱰᱤ ᱫᱤᱥᱚᱢ ᱠᱟᱱᱟ ᱯᱮ?
ᱟᱞᱮ ᱫᱚ ᱜᱚᱝᱠᱮ ᱵᱩᱨᱩ ᱫᱤᱥᱚᱢ ᱵᱤᱨ ᱫᱤᱥᱚᱢ ᱦᱚᱲ ᱠᱟᱱ ᱜᱮᱭᱟᱞᱮ ᱾
ᱦᱳᱭ ᱦᱳᱭ ᱦᱳᱭ ᱾ ᱛᱚ ᱜᱚᱝᱠᱮ ᱟᱹᱞᱤᱧ ᱞᱤᱧ ᱞᱟᱹᱭ ᱮᱫᱟ ᱚᱸᱰᱮ ᱩᱫ ᱯᱷᱩᱴᱠᱟᱹ ᱠᱚ ᱪᱮᱫ ᱞᱮᱠᱟ ᱧᱟᱢᱚᱜ ᱠᱟᱱᱟ?
ᱦᱮᱸ ᱜᱚᱝᱠᱮ ᱱᱮᱛᱟᱨ ᱫᱚ ᱢᱟᱱᱮ ᱩᱫ ᱯᱩᱴᱠᱟᱹ ᱫᱤᱱ ᱠᱟᱱ ᱜᱮᱭᱟ ᱾ ᱦᱳᱭ ᱥᱮ ᱯᱩᱴᱠᱟᱹ ᱠᱚᱦᱚᱸ ᱧᱟᱢ ᱵᱟᱲᱟ ᱦᱩᱭᱩᱜ ᱠᱟᱱ ᱜᱮᱭᱟ, ᱩᱫ ᱠᱚᱦᱚᱸ ᱧᱟᱢ ᱵᱟᱲᱟ ᱦᱩᱭᱩᱜ ᱠᱟᱱ ᱜᱮᱭᱟ ᱾
ᱦᱳᱭ ᱦᱳᱭ
ᱟᱨ ᱜᱚᱝᱠᱮ ᱯᱩᱴᱠᱟᱹ ᱯᱩᱴᱠᱟᱹ ᱦᱚᱸ ᱫᱚᱢᱮ ᱞᱮᱴᱚ ᱫᱚᱢᱮ ᱥᱚᱲᱮ ᱾ ᱩᱫ ᱠᱚᱦᱚᱸ ᱫᱚᱢᱮ ᱞᱮᱴᱚ ᱦᱩᱭᱩᱜ ᱠᱟᱱᱟ ᱥᱚᱲᱮ ᱦᱩᱭᱩᱜ ᱠᱟᱱᱟ ᱾ ᱢᱟᱱᱮ ᱫᱤᱱᱟᱹᱢᱟᱱ ᱫᱚ ᱜᱚᱝᱠᱮ ᱢᱟᱱᱮ ᱰᱟᱹᱝᱨᱤ ᱡᱤᱞ ᱟᱨ ᱠᱟᱹᱥᱤ ᱡᱤᱞ ᱟᱨ ᱧᱤᱫᱟᱹ ᱠᱷᱟᱱᱜᱮ ᱦᱟᱹᱠᱩ ᱟᱨ ᱚᱱᱟ ᱡᱟᱦᱟᱸ ᱟᱨ ᱯᱩᱴᱠᱟᱹ ᱞᱮᱴᱚ ᱟᱨ ᱩᱫ ᱩᱫ ᱥᱚᱲᱮ ᱾
ᱦᱳᱭ ᱦᱳᱭ ᱦᱳᱭ ᱾
ᱚᱱᱟ ᱠᱚᱜᱮ ᱦᱩᱭᱩᱜ ᱠᱟᱱᱟ ᱢᱟᱱᱮ, ᱱᱚᱣᱟ ᱟᱥᱟᱲ ᱥᱨᱟᱵᱚᱱ ᱵᱷᱟᱫᱚᱨ ᱫᱤᱱ ᱫᱚ ᱾
ᱦᱳᱭ ᱦᱳᱭ ᱟ ᱛᱚ ᱜᱚᱢᱠᱮ ᱦᱟᱹᱠᱩ ᱠᱚᱫᱚ ᱪᱮᱫ ᱞᱮᱠᱟ ᱠᱚ ᱧᱟᱢᱚᱜ ᱠᱟᱱᱟ?
ᱦᱟᱹᱠᱩ ᱫᱚ ᱜᱚᱢᱠᱮ ᱧᱟᱢᱚᱜ ᱠᱟᱱ ᱜᱮᱭᱟ ᱠᱩ ᱢᱚᱴᱟᱼᱢᱩᱴᱤ ᱵᱷᱟᱜᱮ ᱜᱮ ᱾
ᱦᱳᱭ ᱦᱳᱭ
ᱢᱟᱱᱮ ᱱᱚᱛᱮ ᱫᱚ ᱢᱟᱱᱮ ᱮᱢᱚᱱ ᱢᱟᱱᱮ ᱦᱟᱹᱠᱩ ᱜᱚᱝᱠᱮ ᱢᱟᱱᱮ ᱤᱞᱤᱥ ᱦᱟᱹᱠᱩ ᱴᱩᱱᱟ ᱢᱟᱪᱷ ᱦᱳᱭᱥᱮ ᱠᱟᱛᱞᱟ ᱦᱟᱹᱠᱩ ᱚᱱᱮ ᱩᱱᱠᱩ ᱠᱚᱜᱮ ᱠᱚ ᱢᱮᱱᱟᱜ ᱠᱚᱣᱟ ᱾
ᱦᱳᱭ ᱦᱳᱭ ᱟᱫᱚ ᱜᱚᱝᱠᱮ ᱞᱟᱹᱭᱮᱫ ᱛᱟᱦᱮᱸ ᱞᱤᱧ ᱩᱫᱽ ᱠᱚᱨᱮᱱᱟᱜ ᱜᱚᱱᱚᱝ ᱠᱚᱫᱚ ᱛᱤᱱᱟᱹᱜ ᱚᱱᱛᱮ ᱥᱮᱡ ᱚᱱᱛᱮ ᱨᱮᱫᱚ? ᱟᱯᱮ ᱥᱮᱫ ᱫᱚ
ᱦᱳᱭ ᱜᱚᱝᱠᱮ ᱟᱫᱚ ᱚᱱᱟ ᱫᱚ ᱩᱫᱽ ᱪᱮᱛᱟᱱ ᱨᱮ ᱱᱤᱨᱵᱷᱚᱨᱟᱭ ᱚᱠᱟᱴᱟᱜ ᱩᱫᱽ ᱪᱮᱫ ᱞᱮᱠᱟ ᱡᱩᱫᱤ ᱡᱟᱹᱥᱛᱤ ᱧᱟᱢᱚᱜᱼᱟ ᱚᱱᱟ ᱴᱟᱜ ᱤᱫᱽ ᱨᱮᱱᱟᱜ ᱫᱟᱢ ᱫᱚ ᱠᱟᱹᱴᱤᱡ ᱠᱚᱢ ᱜᱮᱭᱟ ᱟᱨ ᱚᱠᱟᱴᱟᱜ ᱫᱚ ᱠᱟᱹᱴᱤᱡ ᱠᱚᱢ ᱧᱚᱜ ᱧᱟᱢᱚᱜᱼᱟ ᱚᱱᱟ ᱨᱮᱱᱟᱜ ᱫᱟᱢ ᱫᱚ ᱠᱟᱹᱴᱤᱡ ᱰᱷᱮᱨ ᱧᱚᱜ ᱜᱮᱭᱟ
ᱦᱳᱭ ᱦᱳᱭ ᱦᱳᱭ
ᱦᱳᱭᱥᱮ ᱡᱮᱢᱚᱱ ᱩᱫᱽ ᱨᱮᱱᱟᱜ ᱫᱟᱢ ᱠᱚᱫᱚ ᱱᱤᱛᱚᱜ ᱫᱚ ᱮᱠᱥᱚ ᱴᱟᱠᱟ ᱠᱤᱞᱳ ᱫᱩᱥᱚ ᱴᱟᱠᱟ ᱠᱤᱞᱳ ᱚᱱᱮ ᱚᱱᱠᱟ ᱾
ᱦᱳᱭ ᱦᱳᱭ
ᱟᱠᱟᱭ ᱱᱟᱵᱮᱱ ᱜᱚᱝᱠᱮ?
ᱦᱳᱭ ᱞᱮᱭ ᱵᱮᱱ ᱜᱚᱝᱠᱮ
ᱦᱳᱭ ᱦᱳᱭ ᱾ ᱟᱨ ᱛᱟᱦᱚᱞᱮ ᱟᱯᱮ ᱥᱮᱫ ᱟᱯᱮ ᱫᱚ ᱟᱯᱮ ᱫᱚ ᱚᱠᱟ ᱫᱤᱥᱚᱢ ᱛᱮ ᱜᱚᱝᱠᱮ?
ᱟᱞᱮ ᱦᱚᱸ ᱵᱤᱨ ᱫᱤᱥᱚᱢ ᱜᱮ ᱾
ᱟᱪᱪᱷᱟ ᱟᱪᱪᱷᱟ ᱟᱪᱪᱷᱟ ᱟᱨ ᱛᱟᱦᱚᱞᱮ ᱟᱯᱮ ᱥᱮᱫ ᱦᱚᱸ ᱩᱫᱽ ᱯᱩᱴᱠᱟᱹ ᱠᱚᱫᱚ ᱜᱚᱝᱠᱮ ᱧᱟᱜᱚᱜ ᱜᱮᱭᱟ?
ᱦᱮᱸ ᱜᱚᱝᱠᱮ ᱧᱟᱢᱚᱜ ᱠᱟᱱ ᱜᱮᱭᱟ ᱾ ᱟᱫᱚ ᱞᱟᱦᱟᱛᱮ ᱞᱮᱠᱟ ᱫᱚ ᱱᱮᱛᱟᱨ ᱫᱚ ᱚᱱᱠᱟ ᱫᱚ ᱵᱟᱝ ᱧᱟᱢᱚᱜ ᱠᱟᱱᱟ
ᱟᱫᱚ ᱞᱟᱦᱟ ᱛᱮᱫᱚ ᱚᱱᱮᱼ ᱵᱤᱨ ᱵᱩᱨᱩ ᱠᱚᱦᱚᱸ ᱵᱷᱟᱞᱤ ᱧᱚᱜ ᱛᱟᱦᱮᱸ ᱠᱟᱱᱟ ᱥᱮ ᱵᱟᱝ ᱠᱚ ᱫᱷᱚᱨᱟᱣ ᱵᱟᱲᱟᱣᱟᱜ ᱠᱟᱱ ᱛᱟᱦᱮᱸᱫ ᱟᱫᱚ ᱱᱤᱛᱳᱜ ᱫᱚᱠᱚ ᱫᱷᱚᱨᱟᱣ ᱵᱟᱲᱟᱣᱟᱜ ᱠᱟᱱᱟ ᱛᱮ ᱟᱫᱚ ᱱᱤᱛᱳᱜ ᱫᱚ ᱠᱚᱢ ᱧᱚᱜ ᱧᱟᱢᱚᱜ ᱠᱟᱱᱟ
ᱦᱳᱭ ᱦᱳᱭ ᱦᱳᱭ ᱦᱳᱭ ᱟᱨ ᱜᱚᱝᱠᱮ ᱞᱟᱹᱭᱮᱼᱟ ᱞᱤᱧ ᱪᱮᱫ ᱢᱟᱱᱮ ᱪᱮᱫ ᱩᱫᱽ ᱠᱚ ᱧᱟᱢᱚᱜ ᱜᱮᱭᱟ ᱟᱯᱮᱥᱮᱫ ᱫᱚ?
ᱟᱞᱮᱥᱮᱫ ᱫᱚ ᱱᱚᱜᱼᱚᱭ ᱵᱩᱱᱩᱢ ᱩᱫᱽ ᱠᱚ ᱛᱚᱨᱢᱟᱞ ᱩᱽᱫ ᱠᱚ
ᱚᱱᱠᱟ ᱟᱫᱚ ᱟᱹᱰᱤ ᱜᱟᱱ ᱧᱩᱛᱩᱢ ᱠᱚ ᱢᱮᱱᱟᱜᱼᱟ ᱟᱫᱚ ᱵᱮᱥᱴᱷᱤᱠ ᱫᱚ ᱵᱟᱹᱞᱤᱧ ᱫᱤᱥᱟᱹᱭᱮᱫᱟ ᱦᱮᱸ ᱢᱩᱪᱤ ᱩᱫᱽ ᱠᱚ ᱡᱟᱦᱟᱸ ᱠᱚ ᱢᱮᱛᱟᱜ ᱠᱟᱱᱟ
ᱦᱳᱭ ᱦᱳᱭ ᱦᱳᱭ ᱦᱳᱭ
ᱟᱨ ᱴᱷᱚᱡ ᱩᱫᱽ ᱠᱚ, ᱵᱟᱹᱞᱤ ᱩᱫᱽ ᱠᱚ ᱦᱳᱭ ᱚᱱᱟ ᱠᱚᱜᱮ ᱧᱟᱢᱚᱜ ᱜᱮᱭᱟ ᱟᱫᱚ ᱡᱚᱛᱚ ᱫᱚ ᱧᱩᱛᱩᱢ ᱫᱚ ᱵᱟᱹᱞᱤᱧ ᱫᱤᱥᱟᱹᱭᱮᱫᱟ ᱾ ᱟᱵᱮᱱ ᱡᱩᱫᱤ ᱟᱨᱚ ᱡᱟᱦᱱᱟᱜ ᱧᱩᱛᱩᱢ ᱠᱚᱵᱮᱱ ᱫᱤᱥᱟᱹᱭᱮᱫ ᱠᱷᱟᱱ ᱚᱱᱟ ᱠᱚᱜᱮ ᱴᱤᱡ ᱞᱟᱹᱭ ᱞᱟᱹᱭᱟᱞᱤᱧ ᱵᱮᱱ᱾
ᱦᱳᱭ ᱜᱚᱝᱠᱮ ᱦᱳᱭ ᱚᱨᱛᱩᱫᱽ ᱩᱫᱽ, ᱵᱷᱩᱴᱩᱽ ᱩᱫᱽ,
ᱦᱳᱭ ᱦᱳᱭ ᱦᱳᱭ ᱦᱳᱭ ᱦᱳᱭ ᱦᱳᱭ ᱦᱳᱭ ᱚᱱᱟ ᱠᱚᱜᱮ ᱚᱱᱟ ᱠᱚᱦᱚᱸ ᱧᱟᱢᱚᱜ ᱜᱮᱭᱟ ᱟᱞᱮ ᱥᱮᱫ ᱦᱚᱸ᱾
ᱛᱚᱨᱢᱟᱞ ᱩᱫᱽ, ᱢᱩᱪᱤᱠᱟᱴᱟ ᱩᱫᱽ,
ᱦᱳᱭ ᱦᱳᱭ
ᱟᱨᱦᱚᱸ ᱟᱭᱢᱟ ᱟᱭᱢᱟ ᱢᱮᱱᱟᱜᱼᱟ ᱡᱟᱦᱟᱸ ᱫᱚ ᱱᱤᱛᱚᱜ ᱢᱚᱱᱮᱨᱮ ᱥᱮᱼᱼ ᱮᱸᱜ ᱵᱟᱝ ᱦᱤᱡᱩᱜ ᱠᱟᱱᱟ᱾ ᱢᱚᱪᱟᱨᱮ ᱵᱟᱝ ᱦᱤᱡᱩᱜ ᱠᱟᱱᱟ ᱚᱱᱟᱠᱚ ᱠᱟᱛᱷᱟ ᱚᱱᱟ ᱠᱚ ᱩᱫᱽ ᱨᱮᱱᱟᱜ ᱧᱩᱛᱩᱢ᱾
ᱦᱳᱭ ᱦᱳᱭ
ᱛᱟᱦᱚᱞᱮ ᱜᱚᱝᱠᱮ ᱟᱯᱮ ᱫᱚ ᱟᱵᱤᱱ ᱫᱚ ᱛᱟᱦᱚᱞᱮ ᱩᱫᱽ ᱞᱮᱴᱚ ᱠᱚᱫᱚᱵᱤᱱ ᱡᱚᱢ ᱵᱟᱲᱟ ᱞᱮᱫᱼᱟ ᱥᱮ ᱵᱟᱝ?
ᱦᱳᱭ ᱜᱚᱝᱠᱮ ᱡᱚᱢ ᱵᱟᱲᱟ ᱠᱮᱫ ᱜᱮᱭᱟᱞᱤᱧ, ᱳᱭᱼᱼ ᱩᱵᱽ ᱯᱩᱴᱠᱟᱹ ᱞᱮᱴᱚ ᱩᱫᱽᱼᱼ ᱫᱚ ᱥᱚᱲᱮ ᱫᱚ ᱵᱮᱥᱤᱞᱤᱧ ᱡᱚᱢ ᱠᱟᱫᱟ ᱟᱫᱚ ᱯᱩᱴᱠᱟᱹ ᱫᱚ ᱩᱱᱟᱹᱜ ᱫᱚ ᱵᱟᱞᱮ ᱥᱚᱲᱮ ᱠᱟᱫᱟ ᱥᱚᱲᱮ ᱞᱮᱫᱟᱞᱮ ᱢᱤᱫ ᱫᱤᱱ᱾
ᱦᱳᱭ ᱦᱳᱭ ᱦᱳᱭ ᱛᱟᱞᱦᱮᱼᱼ ᱢᱟᱱᱮ ᱡᱚᱢ ᱵᱟᱲᱟ ᱠᱟᱜ ᱜᱮᱭᱟᱵᱮᱱ ᱟᱵᱮᱱ ᱦᱚᱸ ᱩᱫᱽᱼᱼ ᱞᱮᱴᱟ ᱠᱚᱫᱚ ᱯᱩᱴᱠᱟᱹ ᱞᱮᱴᱚ ᱠᱚᱫᱚ ᱦᱳᱭᱥᱮ,
ᱦᱳᱭ
ᱟᱨ ᱛᱟᱦᱚᱞᱮ ᱜᱚᱝᱠᱮ ᱞᱟᱹᱭᱮᱫ ᱟᱞᱤᱧ
ᱦᱮ ᱞᱟᱹᱭ‌ ᱵᱤᱱ,
ᱚᱸᱻ ᱪᱮᱫ ᱞᱤᱧ ᱞᱟᱹᱭ ᱢᱮᱱᱛᱮ ᱜᱚᱝᱠᱮ ᱦᱤᱲᱤᱧ ᱠᱮᱭᱟᱜ ᱞᱤᱧ᱾ ᱞᱟᱹᱭ ᱫᱟᱞᱤᱧ ᱜᱚᱝᱠᱮ ᱟᱯᱮ ᱥᱮᱫ ᱫᱚ ᱢᱟᱱᱮ ᱡᱟᱦᱟᱸ ᱚᱱᱟ ᱰᱟᱝᱨᱤᱡᱤᱞ ᱦᱟᱴ ᱠᱚᱫᱚ ᱢᱮᱱᱟᱜ ᱟᱠᱟᱟᱜ ᱥᱮ ᱵᱟᱹᱱᱩᱜ?
ᱦᱳᱭ ᱜᱚᱢᱠᱮ ᱢᱮᱱᱟᱜ ᱜᱮᱭᱟ᱾
ᱚ
ᱟᱞᱮᱥᱮᱫ ᱫᱚ ᱦᱩᱭ ᱵᱟᱲᱟᱜ ᱜᱮᱭᱟ ᱦᱟᱸᱱᱰᱮ ᱱᱟᱰᱮ ᱠᱟᱛᱮᱫ ᱥᱚᱯᱛᱟᱦᱚ ᱨᱮ ᱵᱟᱨ ᱫᱤᱱ ᱫᱚ ᱦᱩᱭᱩᱜᱼᱟ᱾
ᱦᱳᱭ ᱦᱳᱭ ᱜᱚᱝᱠᱮ ᱦᱳᱭ᱾
ᱛᱤᱱᱟᱹᱜ ᱫᱤᱱ ᱦᱩᱭᱩᱜ ᱠᱟᱱᱟ?
ᱚᱠᱟᱭ ᱮᱱᱟᱵᱤᱱ ᱜᱚᱢᱠᱮ?
ᱦᱮᱸ ᱜᱚᱢᱠᱮ ᱢᱟ ᱞᱟᱹᱭᱵᱤᱱ ᱢᱟ ᱟᱡᱸᱚᱢᱮᱫᱼᱟ ᱞᱤᱧ᱾
ᱞᱟᱹᱭ ᱫᱟᱞᱤᱧ ᱟᱯᱮ ᱥᱮᱫ ᱫᱚ ᱛᱟᱦᱚᱞᱮ ᱛᱤᱱᱟᱹᱜ ᱫᱤᱱ ᱦᱟᱴ ᱠᱚ ᱦᱩᱭᱩᱜ ᱠᱟᱱᱟ ᱰᱟᱹᱝᱨᱤ ᱡᱤᱞ ᱦᱟᱴ ᱠᱚ?
ᱟᱞᱮ ᱥᱮᱫ ᱫᱚ ᱜᱚᱢᱠᱮ ᱫᱤᱱᱟᱹᱢ ᱜᱮ ᱢᱚᱴᱟᱢᱩᱴᱤ ᱥᱚᱯᱛᱟᱦᱚ ᱨᱮ ᱢᱤᱫ ᱥᱚᱯᱛᱟᱦᱚ ᱜᱮ ᱦᱟᱴ᱾ ᱢᱟᱱᱮ ᱡᱩᱫᱤ ᱵᱤᱱ ᱢᱚᱱᱮᱭᱮᱫᱟ ᱫᱤᱱ ᱦᱤᱞᱳᱜ ᱜᱮ ᱡᱤᱞ ᱡᱟᱦᱟᱸᱨᱮ ᱡᱚᱢ ᱥᱟᱱᱟᱭᱮᱫ ᱞᱤᱧᱟᱹ ᱥᱮ ᱪᱟᱦᱟᱞᱟᱜ ᱟᱞᱤᱧ ᱫᱤᱱ ᱜᱮ ᱦᱟᱴ ᱜᱚᱢᱠᱮ ᱱᱚᱛᱮ ᱫᱚ᱾
ᱦᱳᱭ ᱦᱳᱭ ᱦᱳᱭ
ᱢᱟᱱᱮ ᱡᱟᱦᱟᱸ ᱨᱮ ᱵᱟᱝ ᱡᱟᱦᱟᱸ ᱨᱮ ᱯᱩᱨᱵᱚ ᱯᱚᱥᱪᱤᱢ ᱩᱛᱛᱚᱨ ᱫᱚᱠᱷᱤᱱ ᱡᱟᱦᱟᱸ ᱥᱮᱫ ᱵᱟᱝ ᱡᱟᱦᱟᱸ ᱥᱮᱫ ᱦᱩᱭᱩᱜ ᱠᱟᱱ ᱜᱮᱭᱟ᱾
ᱦᱳᱭ ᱦᱳᱭ ᱦᱳᱭ ᱵᱩᱡᱷᱟᱹᱣ ᱠᱮ ᱫᱟᱞᱤᱧ, ᱚᱝᱠᱟ ᱟᱞᱮ ᱥᱮᱫ ᱟᱞᱮ ᱥᱮᱫ ᱫᱚ ᱦᱚᱜᱟᱜ ᱱᱚᱝᱠᱟ ᱥᱚᱯᱛᱟᱦᱚ ᱨᱮ ᱵᱟᱨ ᱫᱤᱱ ᱦᱩᱭᱩᱜ ᱠᱟᱱᱟ᱾
ᱟᱪᱪᱷᱟ ᱟᱪᱪᱷᱟ ᱟᱪᱪᱷᱟ ᱟᱪᱪᱷᱟ ᱚᱝᱠᱟ ᱵᱷᱟᱜᱮ ᱵᱷᱟᱜᱮ ᱛᱟᱦᱚᱞᱮ ᱜᱚᱢᱠᱮ ᱦᱟᱴ ᱠᱚᱫᱚ ᱵᱤᱱ ᱪᱟᱞᱟᱜ ᱜᱮᱭᱟ ᱥᱮ ᱵᱟᱝ?
ᱦᱮᱸ ᱜᱚᱝᱠᱮ ᱪᱟᱞᱟᱣ ᱵᱟᱲᱟ ᱦᱩᱭᱩᱜ ᱜᱮᱭᱟ᱾
ᱟᱨ ᱟᱯᱮᱦᱚ ᱜᱚᱢᱠᱮ ᱚᱱᱟ ᱦᱟᱴ ᱨᱮ ᱡᱟᱦᱟ ᱦᱟᱴ ᱵᱟᱨᱮ ᱞᱟᱹᱭᱮᱫ ᱚᱱᱟ ᱦᱟᱴ ᱨᱮᱫᱚ ᱢᱟᱱᱮ ᱡᱤᱞ ᱠᱚᱫᱚ ᱵᱷᱟᱹᱡᱤ ᱜᱮᱭᱟ ᱠᱚᱥᱮ ᱵᱟᱝ?
ᱦᱮᱸ ᱜᱚᱢᱠᱮ ᱵᱷᱟᱹᱡᱤ ᱦᱚ ᱠᱚ ᱵᱷᱟᱹᱡᱤ ᱜᱮᱭᱟ᱾
ᱟᱪᱪᱷᱟ ᱟᱪᱪᱷᱟ ᱚᱱᱟ ᱵᱷᱟᱹᱡᱤ ᱨᱮᱱᱟᱜ ᱜᱚᱱᱚᱝ ᱫᱚ ᱜᱚᱝᱠᱮ ᱛᱤᱱᱟᱹᱜ ᱠᱟᱛᱮ ᱠᱚ ᱦᱟᱛᱟᱣᱟ ᱚᱱᱛᱮ ᱫᱚ?
ᱟᱞᱮ ᱫᱚ ᱜᱚᱢᱠᱮ ᱱᱚᱛᱮ ᱫᱚ ᱠᱮᱡᱤ ᱨᱮ ᱡᱟᱹᱱᱤᱡ ᱥᱟᱭ ᱴᱟᱠᱟ ᱠᱚ ᱦᱟᱛᱟᱣᱟ ᱢᱤᱫ ᱥᱟᱭ ᱴᱟᱠᱟ ᱡᱟᱱᱤᱡ ᱠᱚ ᱦᱟᱛᱟᱣᱟ
ᱟᱪᱷᱟ ᱟᱪᱷᱟ ᱟᱪᱷᱟ ᱟᱪᱷᱟ
ᱟᱫᱚ ᱱᱤᱛᱳ ᱫᱚ ᱵᱟᱹᱞᱤᱧ ᱵᱟᱲᱟᱭᱟ ᱟᱫᱚ ᱟᱫᱚ ᱰᱷᱹᱨ ᱫᱤᱱ ᱞᱟᱦᱟ ᱜᱮᱞᱤᱧ ᱪᱟᱞᱟᱣ ᱞᱮᱱᱟ ᱛᱚ ᱢᱤᱫ ᱥᱟᱭ ᱴᱟᱠᱟ ᱠᱚ ᱦᱟᱛᱟᱣᱮᱫ ᱛᱟᱦᱮᱸᱫ᱾ ᱟᱫᱚ ᱱᱤᱛᱳᱜ ᱫᱚ ᱵᱟᱞᱤᱧ ᱵᱟᱲᱟᱭᱟ᱾
ᱦᱳᱭ ᱦᱳᱭ ᱜᱚᱝᱠᱮ ᱦᱳᱭ
ᱛᱟ ᱜᱚᱝᱠᱮ ᱟᱯᱮᱥᱮᱫ ᱫᱚ ᱛᱟᱦᱚᱞᱮ ᱪᱮᱫ ᱞᱮᱠᱟ ᱠᱚ ᱦᱟᱛᱟᱣᱟ ᱵᱷᱟᱹᱡᱤ ᱨᱮᱱᱟᱜ ᱜᱚᱱᱚᱝ?
ᱦᱳᱭ ᱜᱚᱝᱠᱮ ᱱᱚᱛᱮ ᱦᱚᱸ ᱱᱤᱛᱚᱜ ᱫᱚ ᱨᱟᱠᱟᱵ ᱠᱟᱫᱟ ᱠᱚ ᱢᱚᱴᱟᱢᱩᱴᱤ ᱢᱤᱫᱥᱚ ᱠᱮᱡᱤ ᱨᱮ ᱢᱤᱫ ᱥᱚ ᱴᱟᱠᱟ ᱠᱟᱛᱮ ᱞᱟᱜᱟᱜ ᱟ᱾ ᱟᱨ ᱟᱨ ᱜᱚᱢᱠᱮ ᱡᱤᱞ ᱨᱮᱱᱟᱜ ᱫᱟᱢ ᱜᱮ ᱦᱩᱭᱩᱜ ᱠᱟᱱᱟ ᱢᱳᱴᱟᱢᱩᱴᱤ ᱦᱮᱸ ᱱᱤᱛᱚᱜ ᱨᱟᱠᱟᱵ ᱠᱟᱱᱟ ᱜᱚᱝᱠᱮ ᱮᱠᱥᱚ ᱟᱥᱤ ᱴᱟᱠᱟ ᱚᱱᱠᱟ ᱨᱟᱠᱟᱵ ᱠᱟᱱᱟ ᱫᱩᱥᱚ ᱟᱥᱤ ᱛᱤᱱᱥᱚ ᱚᱱᱠᱟ ᱨᱟᱠᱟᱵ ᱠᱟᱱᱟ ᱠᱷᱮᱞᱳ ᱨᱮ, ᱢᱟᱱᱮ ᱟᱨ ᱠᱤᱪᱷᱩ ᱠᱤᱪᱷᱩ ᱫᱤᱱ ᱠᱷᱟᱱ ᱜᱮ ᱦᱟᱜ ᱟᱨ ᱵᱟᱨ ᱥᱮᱨᱢᱟ ᱠᱷᱟᱱ ᱜᱮ ᱦᱟᱜ ᱟᱨ ᱵᱟᱨ ᱯᱮ ᱥᱮᱨᱢᱟ ᱠᱷᱟᱱ ᱠᱟᱥᱤ ᱡᱤᱞ ᱯᱷᱮᱞ ᱩᱛᱟᱹᱨ ᱜᱮᱭᱟ᱾
ᱦᱳᱭ ᱦᱳᱭ ᱜᱚᱝᱠᱮ ᱨᱟᱠᱟᱵ ᱠᱟᱱ ᱜᱮᱭᱟ ᱟᱫᱚᱢ ᱪᱤᱠᱟᱹᱭᱟ ᱱᱚᱝᱠᱟ ᱫᱚᱢᱮ ᱵᱚᱱ ᱡᱚᱢ ᱵᱟᱲᱟᱭ ᱫᱟᱛᱚ
ᱦᱳᱭ ᱦᱳᱭ ᱟᱨ ᱱᱤᱛᱚᱜ ᱢᱟ ᱟᱱᱠᱟᱜᱤ ᱫᱤᱠᱩ ᱪᱷᱟᱛᱤᱠ ᱠᱚᱦᱚᱸ ᱫᱚᱢᱮ ᱠᱚ ᱡᱚᱢ ᱜᱚᱜ ᱮᱫᱟ᱾
ᱦᱳᱭ ᱦᱳᱭ
ᱦᱚ ᱚᱱᱟ ᱠᱷᱟᱹᱛᱤᱨ ᱛᱮᱜᱮ ᱩᱱᱟᱹᱜ ᱫᱟᱢ ᱫᱚ ᱠᱟᱹᱴᱤᱡ ᱵᱮᱥᱤ ᱜᱚᱫᱚᱜ ᱠᱟᱱᱟ ᱜᱚᱢᱠᱮ
ᱦᱳᱭ ᱦᱳᱭ ᱦᱳᱭ
ᱟᱨ ᱵᱟᱝᱠᱷᱟᱱ ᱯᱟᱹᱦᱤᱞ ᱢᱟᱦᱟ ᱮᱠᱥᱚ ᱠᱩᱲᱤ ᱴᱟᱠᱟ ᱠᱤᱞᱳ ᱦᱟᱹᱵᱤᱡ ᱠᱤᱞᱳ ᱠᱷᱚᱱᱟᱜ ᱵᱚᱱ ᱡᱚᱢ ᱟᱹᱜᱩᱭᱮᱫ᱾
ᱦᱳᱭ ᱦᱳᱭ, ᱟᱨᱚ ᱟᱹᱭᱩᱵ ᱵᱟᱲᱟ ᱞᱮᱱᱠᱷᱟᱱ ᱟᱨᱚ ᱠᱚᱢᱚᱜ ᱠᱟᱱ ᱛᱟᱦᱮᱸᱫ᱾ ᱮᱠᱥᱚ ᱴᱟᱠᱟ ᱠᱤᱞᱳ ᱠᱚᱦᱚᱸ ᱧᱟᱢ ᱵᱟᱲᱟᱜ ᱠᱟᱱ ᱛᱟᱦᱮᱸᱫ᱾ ᱡᱚᱠᱷᱚᱡ ᱵᱟᱝᱟ ᱟᱠᱷᱨᱤᱧᱚᱜ ᱠᱟᱱ ᱛᱟᱠᱚ ᱛᱟᱦᱮᱸᱜ ᱟᱫᱚ ᱱᱤᱛᱚᱜ ᱱᱤᱛᱳᱜ ᱫᱚ ᱱᱚᱜᱼᱚᱭ ᱵᱟᱝ ᱟᱹᱠᱷᱨᱤᱧ ᱫᱚ ᱵᱟᱭ ᱱᱤᱛᱚᱜ ᱪᱟᱞᱟᱣ ᱞᱮᱱᱠᱷᱟᱱ ᱧᱟᱢ ᱦᱚᱸ ᱵᱟᱢ ᱧᱟᱢᱟ ᱞᱟᱭᱤᱱ ᱠᱟᱜ ᱞᱟᱜᱟᱣ ᱢᱮᱭᱟ ᱛᱚᱵᱮ ᱟᱹᱱᱤᱡ ᱮᱢ ᱧᱟᱢᱟ᱾
ᱦᱩᱸ ᱟᱨ ᱜᱚᱢᱠᱮ ᱟᱵᱤᱱᱟᱜ ᱚᱱᱟ ᱛᱟᱭᱚᱢ ᱠᱚᱨᱮ ᱠᱟᱦᱩ ᱨᱟᱜ ᱠᱚ ᱟᱸᱡᱚᱢᱚᱜ ᱠᱟᱱᱟ ᱡᱮ ᱟᱹᱵᱤᱱ ᱫᱚ ᱢᱟᱱᱮ ᱵᱟᱡᱟᱨ ᱠᱚᱨᱮ ᱵᱮᱱ ᱛᱟᱦᱮᱱ ᱜᱮᱭᱟ ᱥᱮᱪᱮᱫ ᱜᱚᱝᱠᱮ
ᱵᱟᱡᱟᱨ ᱠᱚᱨᱮ ᱫᱚ ᱟᱫᱚ ᱠᱟᱹᱴᱤᱡ ᱵᱟᱡᱟᱨ ᱠᱷᱚᱱ ᱫᱚ ᱠᱟᱹᱴᱤᱡ ᱥᱟᱦᱟ ᱧᱚᱜ ᱜᱮᱞᱤᱧ ᱛᱟᱦᱮᱱᱟ ᱟᱫᱚ ᱚᱱᱟ ᱠᱚᱨᱮ ᱠᱚ ᱩᱰᱟᱹᱣ ᱵᱟᱲᱟᱜ ᱠᱟᱱ ᱜᱮᱭᱟ ᱟᱫᱚ ᱡᱟᱦᱟᱸ ᱪᱤᱞᱤ ᱠᱚ ᱜᱚᱡ ᱵᱟᱲᱟ ᱟᱠᱟᱱ ᱠᱷᱟᱱ ᱱᱚᱣᱟ ᱠᱚᱨᱮ ᱩᱱᱠᱩ ᱫᱚ ᱠᱟᱹᱦᱩ ᱫᱚᱠᱚ ᱵᱩᱡᱽ ᱜᱮᱭᱟ ᱛᱚ ᱡᱟᱦᱟᱸ ᱪᱤᱞᱤ ᱠᱚ ᱜᱚᱡ ᱞᱮᱱᱠᱷᱟᱱ ᱟᱹᱪᱩᱨ ᱵᱟᱲᱟᱜ ᱜᱮᱭᱟ ᱠᱚ
ᱟᱪᱪᱷᱟ ᱠᱟᱹᱦᱩ ᱠᱚ ᱦᱮᱸ ᱦᱮᱸ ᱞᱟᱹᱭ ᱵᱤᱱ ᱜᱚᱝᱠᱮᱺ
ᱟᱫᱚ ᱚᱱᱟ ᱛᱮᱞᱤᱤᱧ ᱞᱟᱹᱭᱫᱟ ᱚᱱᱟ ᱦᱚᱛᱮᱜ ᱛᱮ ᱡᱟᱹᱱᱤᱡ ᱠᱟᱹᱦᱩ ᱠᱚᱠᱚ ᱟᱹᱪᱩᱨ ᱵᱟᱲᱟᱭ ᱠᱟᱱᱟ ᱚᱱᱟ ᱠᱚᱨᱮᱫ
ᱟᱪᱪᱷᱟ ᱜᱚᱝᱠᱮ ᱢᱟᱱᱮ ᱠᱟᱹᱦᱩ ᱫᱚ ᱡᱟᱦᱟᱸ ᱨᱮᱜᱮ ᱡᱟᱦᱟᱸ ᱪᱤᱞᱤ ᱜᱩᱡᱩᱜ ᱟᱠᱚ ᱵᱩᱡ ᱧᱟᱢᱟ ᱠᱚ ᱥᱮ ᱪᱮᱫ ᱜᱚᱝᱠᱮ?
ᱦᱳᱭ ᱦᱳᱭ ᱜᱚᱢᱠᱮ᱾ ᱩᱱᱠᱩ ᱫᱚ ᱚᱱᱟ ᱥᱮᱭᱟ ᱡᱤᱞ ᱠᱚᱜᱮ ᱠᱚ ᱡᱚᱢ ᱵᱟᱲᱟᱭᱟ ᱛᱚ᱾
ᱟᱪᱪᱷᱟ ᱟᱪᱪᱷᱟ ᱜᱚᱝᱠᱮ ᱟᱪᱪᱷᱟ᱾
ᱦᱳᱭ ᱦᱳᱭ
ᱦᱮᱸ ᱜᱚᱝᱠᱮ ᱵᱟᱲᱟᱭ ᱫᱚᱞᱤᱧ ᱵᱟᱲᱟᱭᱟ ᱟᱹᱞᱤᱧ ᱫᱚᱞᱤᱧ ᱵᱟᱲᱟᱭᱟ ᱠᱟᱸᱦᱩ ᱫᱚ ᱢᱟᱱᱮ ᱢᱟᱱᱮ ᱟᱹᱛᱩ ᱫᱤᱥᱚᱢ ᱨᱮᱫᱚ ᱪᱮᱫ ᱠᱚ ᱜᱤᱲᱤ ᱪᱮᱛ ᱦᱚᱸ ᱵᱟᱠᱚ ᱜᱤᱲᱤ ᱠᱟᱜᱼᱟ ᱜᱚᱝᱠᱮ ᱚᱱᱠᱟᱱᱟᱜ ᱫᱚ ᱦᱳᱭᱥᱮ
ᱦᱳᱭ ᱦᱳᱭ ᱟᱫᱚ ᱞᱤᱧ ᱞᱟᱹᱭ ᱠᱮᱫᱟ ᱛᱚ ᱵᱟᱡᱟᱨ ᱠᱷᱚᱱ ᱠᱟᱹᱴᱤᱡ ᱥᱟᱦᱟ ᱧᱚᱜ ᱨᱮᱜᱮ ᱢᱮᱱᱟᱜ ᱞᱤᱧᱟᱹ᱾
ᱦᱳᱭ ᱦᱳᱭ ᱟᱫᱚ ᱟᱹᱞᱤᱧ ᱦᱚᱸ ᱚᱱᱟ ᱛᱮᱞᱤᱧ ᱞᱟᱹᱭ ᱠᱮᱫᱼᱟ ᱵᱟᱡᱟᱨ ᱨᱮ ᱢᱮᱱᱟᱜ ᱵᱮᱤᱱᱟ ᱪᱮᱫᱠᱟ ᱦᱚᱸ ᱟᱨᱟᱜ ᱠᱚ ᱟᱸᱡᱚᱢᱚᱜ ᱠᱟᱱᱟ ᱜᱚᱝᱠᱮ᱾
ᱦᱳᱭ ᱦᱳᱭ ᱟᱫᱚ ᱵᱟᱡᱟᱨ ᱨᱮᱫᱚ ᱵᱟᱹᱱᱩᱜ ᱞᱤᱧᱟᱹ ᱠᱟᱹᱴᱤᱡ ᱥᱟᱦᱟ ᱧᱚᱜ ᱨᱮᱜᱮ᱾
ᱟᱪᱪᱷᱟ ᱟᱪᱪᱷᱟ ᱟᱪᱪᱷᱟ ᱡᱟᱭᱦᱳᱠ ᱜᱚᱝᱠᱮ᱾ ᱟᱹᱵᱤᱱ ᱥᱟᱞᱟᱜ ᱦᱚᱸᱜᱚᱭ ᱨᱚᱲ ᱠᱟᱛᱮ ᱨᱚᱲ ᱞᱟᱸᱫᱟ ᱠᱟᱛᱮ ᱟᱹᱰᱤ ᱱᱟᱯᱟᱭ ᱞᱮ ᱟᱹᱭᱠᱟᱹᱣ ᱠᱮᱫᱼᱟ ᱡᱮᱦᱮᱛᱩ ᱟᱞᱟᱝᱟᱜ ᱚᱠᱛᱚ ᱫᱚ ᱟᱹᱰᱤ ᱠᱚᱢ ᱜᱮᱭᱟ ᱜᱚᱝᱠᱮ ᱦᱚᱭ ᱥᱮ
ᱦᱳᱭ ᱦᱳᱭ ᱦᱳᱭ
ᱮᱠᱫᱚᱢ ᱮᱠᱫᱚᱢ
ᱱᱚᱣᱟ ᱟᱵᱮᱱ ᱥᱚᱸᱜᱮ ᱟᱹᱞᱤᱧ ᱦᱚᱸ ᱜᱚᱞᱯᱚ ᱠᱟ ᱠᱟᱛᱮᱫ ᱥᱮ ᱜᱟᱯᱟᱞᱢᱟᱨᱟᱣ ᱠᱟᱛᱮ